ᱦᱮᱸ ᱞᱟᱭ ᱫᱤᱧ ᱨᱚᱲ ᱟᱸᱡᱚᱢ ᱧᱟᱢᱚᱜ ᱠᱟᱱ ᱛᱤᱧᱟ?
ᱦᱮᱸ ᱨᱚᱲ ᱟᱡᱚᱢᱜᱟ ᱧᱟᱢᱚᱜ ᱠᱟᱱ ᱜᱮᱭᱟ᱾
ᱚ ᱛᱟᱦᱞᱮ ᱪᱮᱫ ᱠᱚ ᱪᱮᱠᱟ ᱠᱚ ᱵᱟᱲᱟᱭ ᱦᱩᱭᱩᱜ ᱠᱟᱱᱟ ᱱᱤᱛᱚᱜ ᱫᱚ?
ᱦᱳᱭ ᱱᱤᱛᱚᱜ ᱫᱚ ᱱᱚᱜ-ᱚᱭ ᱚᱲᱟᱜ ᱠᱚᱨᱮ ᱜᱮ ᱫᱩᱲᱩᱵ ᱵᱟᱲᱟ ᱦᱩᱭᱟᱠᱟᱱᱟ᱾
ᱚ ᱛᱟᱦᱚᱞᱮ ᱱᱟᱯᱟᱭ ᱜᱮ ᱢᱮᱱᱟᱢᱟᱛᱚ?
ᱦᱳᱭ ᱤᱧ ᱫᱚ ᱮᱠᱷᱚᱱ ᱫᱚ ᱱᱟᱯᱟᱭ ᱜᱮ, ᱟᱢᱜᱮ ᱪᱮᱫ ᱞᱮᱠᱟ ᱦᱮᱱᱟᱜ ᱟᱠᱟᱫ ᱢᱮᱭᱟ ᱚᱲᱟᱜ ᱠᱚᱨᱮᱱ ᱪᱮᱫ ᱞᱮᱠᱟ ᱦᱮᱱᱟᱜ ᱠᱚᱣᱟ?
ᱦᱮᱸ ᱤᱧᱦᱚ ᱱᱤᱛᱚᱜ ᱫᱚ ᱦᱟᱜ ᱱᱟᱯᱟᱭ ᱜᱮ ᱢᱤᱱᱟᱹᱧᱟ᱾ ᱟᱨ ᱚᱲᱟᱜ ᱠᱚᱨᱮ ᱱᱟᱜ ᱱᱤᱛᱚᱜ ᱫᱚ ᱥᱟᱱᱟᱢ ᱦᱚᱲᱜᱮ ᱡᱷᱚᱛᱚ ᱜᱮ ᱱᱟᱯᱟᱭᱜ ᱜᱮ ᱢᱮᱱᱟᱜ ᱠᱚᱣᱟ᱾
ᱟᱪᱪᱷᱟ ᱟᱪᱪᱷᱟ᱾
ᱟᱢᱨᱮᱱ ᱜᱮ ᱚᱲᱟᱜ ᱠᱚᱨᱮ ᱚᱠᱚ ᱞᱮᱠᱟ ᱢᱮᱱᱟᱜ ᱠᱚᱣᱟ?
ᱦᱳᱭ ᱱᱟᱯᱟᱭ ᱜᱮ ᱦᱮᱱᱟᱜ ᱠᱚᱣᱟ ᱡᱚᱛᱚ ᱦᱚᱲ ᱜᱮ ᱱᱟᱭ ᱱᱟᱯᱟᱭ ᱛᱮ ᱦᱮᱱᱟᱜ ᱟᱠᱟᱫ ᱞᱮᱭᱟ ᱟᱞᱮ ᱫᱚ, ᱨᱚᱲ ᱫᱚ ᱠᱟᱹᱴᱤᱡ ᱦᱳᱭ ᱨᱚᱲ ᱫᱚ ᱱᱚᱝᱠᱟ ᱜᱮᱛᱟᱵᱮᱱᱟ ᱥᱮ ᱠᱟᱹᱴᱤᱡ ᱟᱞᱟᱫᱟ ᱟᱠ ᱟᱱ ᱛᱟᱵᱮᱱᱟ?
ᱢᱟᱱᱮ ᱟᱞᱟᱫᱟ ᱞᱟᱹᱭ ᱛᱮᱫᱚ ᱚᱠᱟᱮᱠᱟ?
ᱠᱟᱹᱴᱤᱡ ᱜᱚᱝᱜᱨᱳᱫ ᱜᱚᱝᱨᱳᱫ ᱟᱸᱡᱚᱢᱚᱜ ᱠᱟᱱᱟ᱾
ᱟᱪᱪᱷᱟ ᱵᱟᱝᱜᱮ, ᱢᱚᱱᱮ ᱦᱚᱭ
ᱦᱟ
ᱟᱪᱪᱷᱟ, ᱱᱚᱝᱠᱟ ᱫᱚ ᱵᱟᱝ ᱴᱷᱤᱠ ᱜᱮ ᱱᱚᱨᱢᱟᱞ ᱜᱮ ᱟᱫᱚ ᱵᱟᱹᱧ ᱞᱟᱹᱭ ᱫᱟᱲᱮᱭᱟᱜ ᱠᱟᱱᱟ ᱪᱮᱫᱟᱜ? ᱚᱱᱠᱟ ᱱᱤᱛᱚᱜ ᱟᱸᱡᱚᱢᱚᱜ ᱠᱟᱱᱟ ᱦᱟᱸᱜ ᱠᱟᱱ,
ᱵᱟᱝ ᱵᱟᱝ ᱱᱤᱛᱚᱜᱜ ᱫᱚ ᱴᱷᱤᱠ ᱜᱮ ᱧᱟᱢᱚᱜᱼᱟ᱾
ᱚ ᱛᱟᱦᱞᱮ ᱫᱚ ᱴᱷᱤᱠ ᱜᱮᱭᱟ ᱟᱥᱚᱞᱮ ᱢᱟᱡᱷᱮᱨ ᱢᱚᱫᱽᱫᱷᱮ ᱱᱚᱝᱠᱟ ᱨᱚᱲ ᱛᱟᱞᱟ ᱛᱮᱜᱮ ᱱᱚᱝᱠᱟ ᱢᱤᱫᱴᱟᱝ ᱥᱟᱰᱮ ᱟᱸᱡᱚᱢ ᱧᱟᱢᱚᱜ ᱠᱟᱱᱟ ᱚᱱᱟ ᱠᱷᱟᱹᱛᱤᱨ,
ᱟᱪᱪᱷᱟ ᱟᱪᱪᱷᱟ ᱢᱟᱱᱮ ᱤᱧᱟᱹᱜ ᱥᱟᱣᱩᱱᱰ ᱜᱮ ᱟ, ᱢᱤᱫ ᱪᱷᱚᱴ ᱨᱮ ᱤᱭᱟᱹᱜ ᱠᱟᱱᱟ ᱥᱮ ᱠᱷᱩᱨᱮ ᱟᱡᱚᱢᱚᱜ ᱠᱟᱱᱟ᱾
ᱵᱟᱝᱜᱮ ᱱᱚᱝᱠᱟ ᱫᱚ ᱵᱟᱝ ᱢᱟᱱᱮ ᱤᱧᱟᱹᱜ ᱨᱟᱦᱟ ᱚᱱᱠᱟ ᱨᱚᱲ ᱚᱠᱛᱚ ᱜᱮ ᱱᱟᱥᱮᱱᱟᱜ ᱟᱣᱟᱡ ᱠᱚ ᱯᱟᱞᱴᱟᱜ ᱠᱟᱱᱟ᱾ ᱡᱟᱦᱟᱸᱞᱮᱠᱟ ᱵᱤᱱ ᱞᱟᱹᱭ ᱠᱮᱫᱟ ᱡᱮ ᱪᱮᱫ ᱥᱮ ᱪᱮᱫ ᱵᱤᱱ ᱞᱟᱹᱭ ᱠᱮᱫᱟ ᱦᱟᱸᱜ ᱠᱟᱱ?
ᱦᱳᱭ ᱦᱳᱭ᱾
ᱟᱸᱡᱚᱢᱚᱜ ᱠᱟᱱᱟ ᱢᱟᱱᱮ ᱱᱚᱝᱠᱟ ᱜᱮ,
ᱦᱳᱭ ᱦᱚᱸ ᱛᱟᱦᱚᱞᱮ ᱟᱫᱚ ᱟᱵᱮᱱ ᱫᱚ ᱛᱟᱦᱚᱞᱮ ᱚᱲᱟᱜ ᱨᱮᱫᱚ ᱪᱮᱫ ᱵᱮᱱ ᱪᱤᱠᱟᱹ ᱵᱟᱲᱟᱭᱮᱫᱟ?
ᱱᱤᱛᱚᱜ ᱫᱚ ᱦᱟᱸᱜ ᱠᱷᱟᱱ ᱚᱲᱟᱜ ᱨᱮᱫᱚ ᱵᱟᱹᱧ ᱛᱟᱦᱮᱱ ᱜᱮᱭᱟ ᱤᱧ ᱫᱚ, ᱱᱚᱝᱠᱟ ᱵᱟᱦᱨᱮ ᱠᱚᱨᱮ ᱜᱤᱧ ᱛᱟᱦᱮᱱ ᱜᱮᱭᱟ ᱦᱳᱥᱴᱮᱞ ᱨᱮ᱾ ᱟᱫᱚ ᱚᱸᱰᱮ ᱱᱚᱜᱼᱚᱭ ᱪᱷᱟᱸᱫᱽ ᱨᱮ ᱫᱚ ᱦᱟᱸᱜ ᱠᱷᱟᱹᱤᱧ ᱛᱟᱲᱟᱢ ᱵᱟᱲᱟᱭᱮᱫᱟ᱾ ᱠᱤᱫᱩᱜ ᱡᱚᱢ ᱵᱟᱲᱟ ᱠᱚ ᱦᱩᱭᱱᱟ ᱟᱫᱚ ᱡᱚᱢ ᱵᱟᱲᱟ ᱠᱟᱛᱮᱜ ᱠᱟᱹᱴᱤᱡ ᱵᱷᱟᱡᱟᱣ ᱵᱟᱲᱟ ᱦᱩᱭᱩᱜ ᱠᱟᱱᱟ᱾
ᱦᱳᱭ ᱦᱳᱭ ᱦᱳᱭ,
ᱟᱹᱵᱤᱱ ᱜᱮ ᱪᱮᱫ ᱵᱤᱱ ᱪᱤᱠᱟᱹᱫᱟ?
ᱦᱳᱭ ᱟᱹᱞᱤᱧ ᱦᱚᱸ ᱠᱮᱫᱚᱜ ᱠᱚᱫᱚ ᱟᱣᱨᱤ ᱞᱤᱧ ᱡᱚᱢᱟ ᱮᱠᱷᱚᱱ ᱫᱚ ᱠᱟᱹᱴᱤᱡ ᱤᱥᱤᱱ ᱵᱟᱥᱟᱝ ᱪᱟᱹᱞᱩᱜ ᱠᱟᱱᱟ᱾ ᱮᱰᱮᱯᱟ ᱦᱟᱯᱚᱣᱭᱟ᱾
ᱢᱟᱱᱮ ᱟᱹᱰᱤ ᱟᱹᱰᱤ ᱵᱤᱞᱚᱢ ᱠᱟᱛᱮ ᱯᱮ ᱡᱚᱢ ᱜᱮᱭᱟ ᱥᱮᱪᱮᱫ?
ᱦᱳᱭ ᱦᱳᱭ ᱵᱤᱞᱚᱢ ᱵᱤᱞᱚᱢ ᱠᱟᱛᱮ ᱜᱮ ᱢᱳᱚᱴᱟᱢᱩᱴᱤ ᱵᱤᱞᱚᱢ ᱠᱟᱛᱮᱫ ᱜᱮ ᱡᱚᱢ ᱦᱩᱭᱩᱜ-ᱟ᱾ ᱫᱟᱜ ᱤᱭᱟᱹ ᱱᱚ ᱱᱮᱛᱟᱨ ᱫᱚ ᱟᱛᱳ ᱚᱲᱟᱜ ᱨᱮᱱ ᱦᱚᱲ ᱫᱚ ᱠᱟᱹᱴᱤᱡ ᱤᱥᱤᱱ ᱵᱟᱥᱟᱝ ᱠᱚᱛᱮ ᱞᱮᱴᱚᱜ ᱜᱮᱭᱟ ᱥᱮ ᱠᱷᱮᱛ ᱵᱟᱹᱫᱽ ᱠᱚᱨᱮ᱾ ᱠᱟᱹᱢᱤ ᱦᱩᱭᱩᱜ-ᱟ ᱥᱮ ᱦᱳᱲᱳ ᱨᱚᱦᱚᱭ ᱠᱚ, ᱦᱚᱸ ᱟᱫᱚ ᱚᱱᱟ ᱠᱷᱟᱛᱤᱨ ᱤᱥᱤᱱ ᱵᱟᱥᱟᱝ ᱠᱚ ᱫᱮᱨᱤ ᱟᱠᱟᱱᱟ ᱛᱟᱦᱚᱞᱮ ᱠᱷᱟᱱ ᱫᱚ ᱱᱚᱣᱟ ᱪᱟᱥ ᱫᱤᱱ ᱫᱚ, ᱠᱟᱹᱴᱤᱡ ᱛᱟᱲᱟᱢ ᱧᱚᱜ ᱜᱮ ᱜᱮᱫᱚᱜ ᱦᱩᱭᱩᱜᱼᱟ᱾
ᱴᱷᱤᱠ ᱤᱥᱤᱱ ᱵᱟᱥᱟᱝ ᱦᱚᱸ ᱧᱤᱫᱟᱹ ᱦᱚᱸ, ᱟᱹᱰᱤ ᱞᱮᱴ ᱡᱟᱹᱯᱤᱫ ᱛᱟᱨᱯᱚᱨᱮ ᱟᱵᱟᱨ ᱥᱮᱛᱟᱜ ᱨᱮᱦᱚᱸ ᱟᱹᱰᱤ ᱞᱚᱜᱚᱱ ᱵᱮᱨᱮᱫ ᱠᱟᱛᱮᱜ,
ᱦᱳᱭ ᱦᱳᱭ ᱠᱷᱮᱛ ᱵᱟᱹᱫᱽ ᱵᱟᱹᱭᱦᱟᱹᱲ ᱪᱟᱞᱟᱜ ᱦᱩᱭᱩᱜᱼᱟ ᱦᱳᱲᱳ ᱨᱚᱦᱚᱭ᱾
ᱛᱟᱦᱞᱮ ᱵᱷᱟᱜᱤ ᱜᱮ ᱫᱟᱜ ᱠᱟᱜ ᱯᱮ ᱞᱟᱹᱭ ᱜᱟᱱᱚᱜᱼᱟ ᱛᱟᱦᱚᱞᱮ᱾
ᱦᱳᱭ ᱱᱚᱛᱮ ᱫᱚ ᱵᱷᱟᱜᱤ ᱜᱮ ᱫᱟᱜ ᱟᱠᱟᱫᱟ ᱱᱚᱛᱮ ᱫᱚ ᱯᱨᱟᱭ ᱠᱚ ᱨᱚᱦᱚᱭ ᱪᱟᱵᱟ ᱵᱟᱲᱟᱭᱮᱫᱟ᱾ ᱪᱟ ᱵᱚᱞᱛᱮ ᱱᱚᱝᱠᱟᱱᱟᱜ ᱠᱷᱮᱛ ᱢᱟᱱᱮ ᱡᱟᱦᱟᱸ ᱠᱷᱮᱛ ᱛᱮᱠᱤ ᱵᱟᱹᱭᱦᱟᱹᱲ ᱵᱟᱹᱭᱦᱟᱹᱲ ᱫᱚᱦᱟᱸᱜ ᱚᱱᱠᱟ ᱠᱚ ᱪᱟᱵᱟᱣ ᱟᱠᱟᱫ ᱜᱮᱭᱟ᱾ ᱟᱫᱚ ᱫᱟᱜ ᱟᱛᱩᱱ ᱠᱟᱱ ᱜᱮᱭᱟ ᱰᱷᱮᱨ ᱜᱮ, ᱟᱫᱚ ᱦᱟᱸᱜ ᱞᱚᱥᱚᱫ ᱜᱮᱛᱮ ᱦᱚᱸ ᱦᱩᱲᱩ ᱨᱚᱦᱚᱭ ᱫᱚ ᱵᱟᱝ ᱡᱩᱛᱩᱜ ᱠᱟᱱᱟ ᱦᱟᱸᱜ᱾ ᱛᱟᱦᱚᱞᱮ ᱠᱷᱟᱱ ᱫᱚ ᱚᱱᱟ ᱠᱷᱟᱹᱛᱤᱨ ᱫᱚ ᱵᱟᱠᱚ ᱨᱚᱦᱚᱭᱮᱫᱟ᱾ ᱟᱨ ᱱᱚᱝᱠᱟ ᱵᱟᱹᱫ ᱥᱮᱫ ᱫᱚ ᱚᱱᱠᱟ ᱫᱚ ᱟᱹᱣᱨᱤ ᱞᱟᱜᱟᱜᱼᱟ᱾
ᱚ
ᱦᱳᱭ
ᱟᱹᱰᱤ ᱱᱟᱯᱟᱭ ᱛᱟᱦᱚᱞᱮ ᱟᱸᱡᱚᱢ ᱠᱟᱛᱮ ᱵᱷᱟᱜᱮ ᱵᱩᱡᱷᱟᱹᱣᱱᱟ ᱡᱮ ᱚᱜ ᱚᱭ ᱨᱚᱦᱚᱭ ᱠᱚᱦᱚᱸ ᱞᱟᱹᱭ ᱜᱟᱱᱚᱜᱼᱟ ᱢᱩᱪᱟᱹᱫ ᱥᱮᱫ ᱨᱮᱜᱮ ᱢᱮᱱᱟᱜ ᱛᱟᱯᱮᱭᱟ᱾
ᱦᱳᱭ ᱦᱳᱭ ᱢᱩᱪᱟᱹᱫ ᱥᱮᱫ ᱦᱟᱸᱜ ᱢᱚᱴᱟ ᱢᱩᱩᱴᱤ ᱢᱩᱪᱟᱹᱫ ᱜᱮ᱾ ᱥᱟᱵ ᱫᱟᱲᱮᱭᱟᱜᱼᱟᱢ,
ᱛᱟᱦᱚᱞᱮ ᱱᱚᱣᱟ ᱡᱟᱹᱯᱩᱫ ᱨᱮᱫᱚ ᱦᱟᱹᱠᱩ ᱥᱟᱵ ᱠᱚᱫᱚᱢ ᱪᱟᱞᱟᱣ ᱞᱮᱱᱟ ᱥᱮ ᱵᱟᱝᱜᱮ?
ᱦᱳᱭ ᱦᱳᱭ ᱦᱟᱹᱠᱩ ᱥᱟᱵ ᱫᱚ ᱪᱟᱞᱟᱣ ᱦᱩᱭᱱ ᱜᱮᱭᱟ᱾ ᱱᱚᱛᱮ ᱟᱞᱮᱥᱮᱫ ᱫᱚ ᱚᱱᱠᱟ ᱫᱟᱜᱽ ᱠᱷᱟᱡ ᱫᱚ ᱦᱟᱹᱠᱩ ᱥᱟᱵ ᱫᱚᱞᱮ ᱪᱟᱞᱟᱜ ᱜᱮᱭᱟ᱾ ᱱᱚᱝᱠᱟ ᱵᱟᱫᱠᱩ ᱯᱷᱩᱲ ᱞᱮᱱᱟ ᱢᱤᱫ ᱢᱤᱫᱴᱮᱡ ᱵᱟᱱᱫ ᱚᱸᱰᱮ ᱜᱮᱞᱮ ᱥᱟᱵ ᱵᱟᱲᱟ ᱠᱮᱫ ᱠᱚᱣᱟ, ᱫᱚᱢᱮ ᱦᱟᱹᱠᱩ ᱞᱮ ᱥᱟᱵ ᱠᱮᱫ ᱠᱚᱣᱟ᱾ ᱱᱚᱝᱠᱟ ᱪᱚᱲᱚᱡᱽ ᱜᱟᱹᱰᱭᱟᱹ ᱠᱚ ᱢᱮᱱᱟᱜ ᱛᱟᱞᱮᱭᱟ ᱱᱚᱝᱠᱩ ᱜᱟᱹᱰᱭᱟᱹ ᱠᱚᱨᱮᱱ ᱟᱲᱟᱜ ᱦᱟᱹᱠᱩ᱾ ᱠᱩ ᱫᱟᱹᱲ ᱞᱮᱜᱼᱟ, ᱫᱟᱜ ᱛᱮᱠᱚ ᱟᱹᱛᱩ ᱫᱟᱹᱲ ᱞᱮᱫᱟ᱾ ᱩᱱᱠᱩ ᱞᱮ ᱥᱟᱵ ᱵᱟᱲᱟ ᱠᱮᱫ ᱠᱚᱣᱟ᱾ ᱰᱷᱮᱨ ᱜᱮᱢ
ᱟᱪᱪᱷᱟ
ᱠᱷᱮᱛ ᱠᱚᱨᱮ ᱦᱚᱸᱠᱚ ᱦᱟᱹᱠᱩ ᱠᱟᱱ ᱜᱮᱭᱟ ᱛᱚ ᱱᱮᱥ ᱫᱚ ᱵᱷᱟᱜᱤ ᱜᱮ᱾ ᱥᱤ ᱥᱤ ᱛᱩᱞᱩᱡ ᱦᱚᱸᱠᱚ ᱧᱟᱢᱚᱜ ᱠᱟᱱ ᱜᱮᱭᱟ ᱦᱟᱹᱠᱩ ᱱᱚᱝᱠᱟ ᱟᱬᱜᱚᱢ ᱥᱮ ᱞᱚᱥᱚᱫ ᱠᱷᱮᱛ ᱞᱚᱥᱚᱫ ᱠᱷᱮᱛ ᱛᱮᱫ ᱵᱟᱠᱚ ᱟᱲᱜᱚᱢ ᱛᱟᱦᱮᱸᱱᱟ ᱟᱲᱜᱚᱢ ᱥᱳᱢᱚᱭ ᱦᱚᱸᱠᱚ ᱧᱟᱢᱚᱜ ᱜᱮᱭᱟ᱾
ᱚ
ᱥᱟᱵ ᱵᱟᱲᱟ ᱦᱩᱭᱩᱜ ᱠᱟᱱ ᱜᱮᱭᱟ ᱵᱷᱟᱜᱤ ᱜᱮ ᱮᱠᱷᱚᱱ ᱫᱚ᱾
ᱦᱮᱸ ᱥᱩᱨ ᱠᱚᱨᱮ ᱡᱚᱫᱤ ᱱᱚᱝᱠᱟᱱ ᱯᱩᱠᱷᱨᱤ ᱠᱚ ᱠᱤᱢᱵᱟ ᱱᱟᱹᱭ ᱠᱚ ᱛᱟᱦᱮᱸᱱ ᱠᱷᱟᱱ ᱥᱮ ᱜᱟᱰᱟ ᱠᱚ ᱛᱟᱦᱞᱮ ᱠᱷᱮᱛ ᱠᱚᱫᱚ ᱦᱟᱸᱜ ᱠᱷᱟᱱ ᱟᱡ ᱛᱮᱜᱮ ᱦᱟᱹᱠᱩ ᱫᱚᱠᱚ ᱪᱟᱞᱟᱜ ᱜᱮᱭᱟ᱾ ᱟᱞᱮ ᱥᱮᱫ ᱨᱮᱦᱚᱸ ᱱᱚᱝᱠᱟ ᱜᱮ, ᱫᱚᱢᱮᱜᱮ ᱦᱟᱹᱠᱩ ᱠᱚ ᱥᱟᱵᱮᱫ ᱠᱚᱣᱟ᱾ ᱩᱱᱠᱩ ᱪᱩᱱᱩ ᱦᱟᱠᱩ ᱠᱚ ᱛᱟ ᱯᱚᱨᱮ ᱜᱷᱩᱱᱤ ᱠᱚ ᱜᱷᱩᱱᱤ ᱠᱚᱠᱚ ᱚᱰᱟᱣ ᱠᱟᱫᱟ ᱟᱨᱦᱚᱸ ᱞᱤᱴᱟᱹ ᱦᱟᱹᱠᱩ ᱠᱷᱚᱱ ᱮᱦᱚᱵ ᱠᱟᱛᱮᱜ ᱱᱤᱛᱚᱜ ᱟᱵᱟᱨ ᱡᱟᱹᱯᱩᱫ ᱞᱮᱠᱷᱟᱱ ᱜᱮ ᱱᱩᱠᱩ ᱡᱟᱦᱟᱸᱭ ᱠᱳᱭ ᱠᱳᱭ ᱦᱟᱹᱠᱩ ᱠᱟᱱᱟ ᱠᱚ ᱩᱱᱠᱩ ᱫᱚ ᱱᱚᱣᱟ ᱜᱷᱩᱴᱩ ᱥᱮᱫ ᱨᱮᱠᱚ ᱟᱨᱦᱚᱸ ᱠᱚ ᱨᱟᱠᱟᱵ ᱦᱤᱡᱩᱜᱼᱟ᱾
ᱦᱚᱸ
ᱢᱚᱱᱮ ᱠᱚ ᱥᱟᱵᱮᱫ ᱠᱚᱣᱟ,
ᱠᱳᱭ ᱦᱟᱹᱠᱩ ᱫᱚ ᱵᱚᱞᱛᱮ?
ᱠᱳᱭ ᱦᱟᱹᱠᱩ ᱵᱚᱞᱛᱮ ᱫᱚ ᱡᱟᱦᱟᱸᱭ ᱠᱚᱣᱟᱜ ᱫᱚ ᱡᱟᱹᱱᱩᱢ ᱦᱟᱸᱜ ᱠᱷᱟᱱ ᱦᱚᱲᱢᱚᱨᱮ ᱛᱟᱦᱮᱸᱱ ᱛᱟᱠᱚ ᱜᱮᱭᱟ᱾ ᱱᱩᱠᱩ ᱥᱤᱸᱜᱤ ᱦᱟᱹᱠᱩ ᱫᱚ ᱵᱟᱝ ᱠᱟᱱᱟ ᱠᱚ᱾
ᱡᱮ ᱟᱞᱮ ᱥᱮᱫ ᱫᱚ ᱦᱟᱸᱜ ᱢᱤᱫ ᱨᱚᱠᱚᱢ ᱦᱟᱹᱠᱩ ᱢᱮᱱᱟᱜ ᱠᱚᱣᱟ ᱞᱮᱲᱮᱫ ᱦᱟᱹᱠᱩ ᱢᱮᱱᱟᱜ ᱠᱚᱣᱟ ᱦᱳᱭ ᱥᱮ᱾
ᱟᱪᱪᱷᱟ ᱢᱟᱱᱮ ᱵᱟᱝᱜᱮ ᱵᱟᱝ ᱤᱧ ᱟᱸᱡᱚᱢ ᱟᱠᱟᱫᱟ᱾ ᱚᱠᱟ ᱞᱮᱠᱟᱱ ᱜᱮᱭᱟ ᱠᱚ ᱩᱱᱠᱩ ᱫᱚ?
ᱩᱱᱠᱩ ᱦᱚᱸ ᱢᱟᱱᱮ ᱡᱟᱹᱱᱩᱢ ᱢᱮᱱᱟᱜ ᱛᱟᱠᱚᱣᱟ ᱢᱟᱱᱮ ᱵᱟᱨᱭᱟ ᱢᱟᱱᱮ ᱵᱟᱨᱥᱮᱫ᱾
ᱦᱮᱸ ᱥᱟᱭᱤᱴ ᱦᱮᱸ ᱢᱤᱫᱴᱟᱝ ᱵᱟᱨ ᱥᱟᱭᱤᱴ ᱨᱮ ᱡᱟᱹᱱᱩᱢ ᱢᱤᱫᱴᱟᱝ ᱛᱟᱦᱮᱸᱱ ᱛᱟᱠᱚᱣᱟ᱾
ᱦᱮᱸ ᱦᱮᱸ
ᱦᱩᱭ ᱫᱟᱲᱮᱭᱟᱜᱼᱟ, ᱱᱚᱣᱟ ᱠᱚᱫᱚ ᱟᱞᱮ ᱥᱮᱫ ᱫᱚ ᱦᱟᱸᱜ ᱠᱷᱟᱱ ᱱᱩᱠᱩ ᱫᱚ ᱠᱩᱭ ᱦᱟᱹᱠᱩ ᱞᱮ ᱞᱟᱹᱭ ᱜᱮᱭᱟ᱾
ᱟᱪᱪᱷᱟ ᱟᱪᱪᱷᱟ ᱟᱞᱮᱫ ᱫᱚ ᱞᱮᱲᱮᱫ ᱦᱟᱹᱠᱩ ᱞᱮ ᱞᱟᱹᱭᱟ ᱞᱮᱲᱮᱫ ᱞᱮᱲᱮᱫ᱾ ᱞᱮᱲᱮᱫ ᱥᱮ ᱫᱩᱭ ᱟᱞᱮ ᱧᱟᱢᱚᱜ ᱜᱮᱭᱟ ᱠᱚ ᱫᱩᱭ ᱵᱟᱝᱛᱩᱲ ᱞᱤᱛᱩᱲ᱾ ᱟᱨ ᱱᱚᱝᱠᱩ ᱠᱩᱪᱞᱟᱹ ᱦᱟᱹᱠᱩ ᱠᱚᱫᱚ ᱦᱟᱸᱜ ᱩᱱᱟᱹᱜ ᱫᱚ ᱦᱟᱸᱜ ᱱᱚᱛ ᱱᱚᱛᱮ ᱫᱚ ᱵᱟᱹᱱᱩᱜ ᱟᱠᱟᱜ ᱠᱚᱣᱟ, ᱩᱱᱠᱩ ᱡᱟᱦᱟᱸᱭ ᱫᱚ ᱩᱱᱠᱩ ᱤᱭᱟᱹ ᱵᱟᱝᱛᱩᱲ᱾ ᱟᱸᱡᱚᱢ ᱠᱟᱜ ᱵᱤᱱ
ᱵᱟᱝ ᱜᱮ,
ᱢᱟᱱᱮ ᱡᱮᱞᱮᱧ ᱜᱮᱠᱚ ᱛᱟᱦᱮᱱᱟ ᱢᱟᱱᱮ, ᱵᱟᱝ ᱛᱩᱲ ᱛᱟᱯᱚᱨ ᱫᱩᱲᱤ ᱫᱩᱲᱤ ᱦᱟᱹᱠᱩ
ᱦᱮᱸ ᱫᱩᱨᱤ ᱦᱟᱠᱩᱹ ᱠᱚᱫᱚᱧ ᱟᱸᱡᱚᱢ ᱟᱠᱟᱫᱟ ᱟᱞᱮ ᱥᱮᱫ ᱦᱚᱸ ᱢᱮᱱᱟᱜ ᱠᱚᱣᱟ ᱩᱱᱠᱩ ᱫᱚ,
ᱫᱩᱲᱤ ᱞᱮᱠᱟ ᱜᱮ ᱩᱱᱠᱩ ᱦᱚᱠᱚ ᱛᱷᱮᱞᱮ
ᱟᱪᱪᱷᱟ ᱟᱨ ᱱᱩᱠᱩ ᱡᱟᱸᱦᱟ ᱠᱩᱪᱞᱟᱹ ᱦᱟᱹᱠᱩ ᱵᱤᱱ ᱞᱟᱹᱭ ᱠᱮᱫᱟ ᱱᱩᱠᱩ ᱦᱚᱸ ᱠᱩ ᱦᱚᱸ ᱢᱮᱱᱟᱜ ᱠᱚᱜᱮᱭᱟ ᱵᱷᱟᱦᱮ ᱜᱮ,
ᱟᱞᱮ ᱥᱮᱱ ᱫᱚ ᱠᱩᱪᱤᱞᱮ ᱦᱟᱸᱠᱩ ᱫᱚ ᱮᱠᱷᱚᱱ ᱫᱚ, ᱮᱠᱷᱚᱱ ᱫᱚ ᱵᱚᱞᱛᱮ ᱞᱟᱦᱟ ᱠᱷᱚᱱ ᱜᱮ ᱵᱟᱹᱱᱩᱜ ᱤᱫᱤ ᱟᱠᱟᱫ ᱠᱚᱣᱟ ᱟᱫᱚ ᱱᱮᱛᱟᱨ ᱦᱚᱸ ᱵᱟᱹᱱᱩᱜᱟᱜ ᱠᱚᱱᱠᱟ ᱜᱟᱰᱟ ᱠᱚ ᱵᱟᱹᱱᱩᱜ ᱟᱥᱮ,
ᱱᱚᱛᱮ ᱫᱚ ᱯᱷᱟᱨᱪᱟ ᱵᱟᱹᱱᱩᱜ ᱠᱚᱣᱟ ᱚᱱᱠᱟ,
ᱟᱪᱪᱷᱟ ᱦᱮᱸ ᱱᱩᱝᱠᱩ ᱠᱩᱪᱞᱩ ᱫᱚ ᱞᱟᱹᱭ ᱜᱟᱱᱚᱜᱼᱟ ᱱᱚᱣᱟ ᱜᱟᱰᱟ ᱠᱚᱨᱮᱜ ᱛᱟᱨᱯᱚᱨᱮ ᱯᱩᱠᱷᱨᱤ ᱠᱚᱨᱮᱜ, ᱱᱟᱹᱭ ᱠᱚᱨᱮ ᱵᱟᱹᱲᱛᱤ ᱠᱚ ᱛᱟᱦᱮᱱᱟ ᱟᱞᱮ ᱥᱮᱫ ᱦᱚᱸ ᱱᱚᱝᱠᱟᱜᱮ ᱜᱟᱰᱟ ᱢᱮᱱᱟᱜᱼᱟ ᱟᱨ ᱱᱚᱣᱟ ᱠᱷᱚᱱ ᱠᱷᱚᱱ ᱢᱤᱫᱴᱟᱝ ᱪᱟᱸᱜᱟ ᱩᱰᱩᱝ ᱟᱠᱟᱱᱟ, ᱟᱫᱚ ᱟᱞᱮ ᱚᱱᱟ ᱫᱚ ᱡᱟᱣᱱᱟᱜ ᱞᱮ ᱞᱟᱹᱭ ᱜᱮᱭᱟ ᱚᱱᱟ ᱯᱟᱥ ᱨᱮᱜᱮ ᱢᱤᱫᱴᱟᱝ ᱯᱩᱠᱷᱨᱤ ᱢᱮᱱᱟᱜᱼᱟ, ᱟᱫᱚ ᱚᱱᱟ ᱠᱷᱟᱹᱛᱤᱨ ᱱᱩᱠᱩ ᱦᱟᱹᱠᱩ ᱠᱚᱫᱚ ᱦᱟᱸᱜ ᱠᱷᱟᱱ ᱵᱷᱟᱜᱮ ᱧᱟᱢᱚᱠ ᱜᱮᱭᱟ ᱠᱚ ᱡᱟ. ᱯᱩᱫ ᱨᱮᱫᱚ ᱟᱨ ᱡᱷᱚᱛᱚ ᱜᱮ ᱥᱟᱵ ᱞᱟᱹᱜᱤᱫ ᱫᱚᱠᱚ ᱞᱟᱦᱟ ᱨᱮᱠᱚ ᱛᱟᱦᱮᱱᱟ
ᱚ ᱦᱚᱸ ᱪᱟ ᱵᱟᱝ ᱦᱟᱹᱠᱩ ᱥᱟᱵ ᱦᱟᱹᱠᱩ ᱥᱟᱵ ᱫᱚ ᱟᱹᱰᱤ ᱨᱟᱹᱥᱠᱟᱹ ᱜᱮᱛᱚ
ᱦᱮᱸ
ᱡᱟᱦᱟᱸ ᱥᱟᱵ ᱦᱚᱲ ᱫᱚ ᱟᱹᱰᱤ ᱨᱟᱹᱥᱠᱟᱹ ᱜᱮ ᱵᱩᱡᱟ
ᱦᱮᱸ
ᱱᱚᱝᱠᱟ ᱡᱚᱢᱨᱮ ᱩᱱᱟᱹᱜ ᱨᱟᱹᱥᱠᱟᱹ ᱵᱟ ᱵᱩᱡᱩᱜ ᱨᱮᱦᱚᱸ ᱥᱟᱵ ᱞᱮᱠᱷᱟᱱᱡ ᱥᱟᱵ ᱨᱮᱫᱚ ᱫᱚᱠᱢᱮ ᱨᱟᱹᱥᱠᱟᱹ ᱵᱩᱡᱷᱟᱹᱜᱼᱟ ᱥᱮ ᱫᱚᱢᱮ ᱦᱚᱲ ᱠᱚ ᱛᱟᱦᱮᱱᱟ ᱡᱟᱦᱟᱸ ᱛᱤᱱᱟᱹᱜ ᱢᱤᱫᱴᱤᱡ ᱥᱮ ᱵᱟᱨᱟᱭ ᱜᱮ ᱥᱟᱵ ᱠᱮᱫᱮᱭᱟ ᱚᱱᱟᱜᱮ ᱟᱹᱰᱤ ᱨᱟᱹᱥᱠᱟᱹ
ᱱᱚᱣᱟ ᱫᱚ ᱮᱠᱫᱚᱢ ᱥᱟᱹᱨᱤ ᱠᱟᱛᱷᱟ ᱢᱤᱫ ᱦᱚᱲᱚᱲ ᱡᱩᱫᱤ ᱠᱚ ᱧᱮᱞ ᱧᱟᱢᱮ ᱠᱟᱱᱟ ᱡᱮ ᱢᱟᱴᱮ ᱩᱰᱩᱝ ᱠᱟᱱᱟᱭ ᱵᱮᱦ ᱟᱛᱮ ᱴᱷᱤᱠ ᱠᱚ ᱵᱩᱡᱷᱟᱹᱣ ᱧᱟᱢᱟ ᱡᱮ ᱱᱤᱥᱪᱳᱭ ᱦᱟᱹᱠᱩ ᱥᱟᱵ ᱜᱮ ᱩᱰᱩᱠ ᱟᱠᱟᱱᱟ, ᱩᱱᱤ ᱧᱮᱞᱛᱮ ᱟᱨᱦᱚᱸ ᱡᱷᱚᱛᱚ ᱦᱚᱲᱠᱚ ᱢᱟᱱᱮ ᱟᱛᱳ ᱨᱮᱱ ᱥᱟᱱᱟᱢ ᱦᱚᱲ ᱠᱚ ᱩᱰᱩᱝ ᱟᱠᱚ ᱦᱟᱹᱠᱩ ᱥᱟᱵ ᱞᱟᱹᱜᱤᱫ
ᱦ
ᱚᱱᱠᱟ ᱜᱤ ᱛᱟᱦᱚᱞᱮ ᱱᱚᱣᱟ ᱡᱟᱹᱯᱩᱫ ᱨᱮ ᱱᱩᱠᱩ ᱵᱤᱧ ᱠᱤᱫᱤᱧ ᱫᱚ ᱯᱮ ᱧᱟᱢ ᱠᱤᱫᱤᱧ ᱫᱚᱯᱮ ᱵᱟᱲᱟ ᱠᱚᱣᱟ ᱥᱮ ᱵᱟᱝ ᱟᱞᱮ ᱥᱮᱫ ᱢᱟ ᱞᱤᱠ ᱢᱟ ᱫᱚᱢᱮ ᱠᱚᱠᱚ ᱩᱰᱩᱝ ᱵᱟᱲᱟᱜ ᱠᱟᱱᱟ,
ᱦᱳᱭ ᱱᱚᱛᱮ ᱦᱚᱸ ᱵᱤᱧ ᱠᱤᱫᱤᱧ ᱠᱚ ᱧᱟᱢᱚᱜ ᱠᱟᱱ ᱜᱮᱭᱟ ᱡᱟᱹᱥᱛᱤ ᱫᱷᱟᱨᱟ ᱠᱚ ᱧᱟᱢᱚᱜ ᱠᱟᱱᱟ ᱱᱩᱠᱩ ᱵᱤᱧ ᱠᱚᱫᱚ ᱡᱮᱢᱚᱱ ᱠᱤ ᱜᱟᱸᱰᱮᱛ ᱵᱤᱧ ᱠᱚᱫᱚ ᱩᱱᱠᱩ ᱚᱲᱟᱜ ᱠᱚᱠᱚ ᱵᱚᱞᱚᱜ ᱠᱟᱱᱟ ᱟᱞᱮᱥᱱ ᱫᱚ ᱱᱚᱛᱮ ᱮᱠᱷᱚᱱ ᱫᱚ ᱢᱟᱱᱮ ᱫᱟᱜ ᱮᱟᱭ ᱥᱮ ᱫᱟᱜ ᱠᱟᱛᱮᱫ ᱦᱜ ᱢᱟᱱᱮ ᱵᱟᱨ ᱯᱮ ᱫᱤᱱ ᱦᱟᱸᱜ ᱮ ᱫᱷᱚᱨᱚᱱᱮᱜᱟᱭ ᱢᱟᱱᱮ ᱥᱤᱛᱩᱝ ᱮᱼᱟᱭ ᱛᱟᱦᱞᱮ ᱚᱱᱟ ᱥᱤᱛᱩᱝ ᱞᱚᱞᱚ ᱛᱮ ᱚᱛ ᱠᱚ ᱞᱚᱞᱚᱜ ᱠᱟᱱᱟ ᱥᱮ ᱛᱟᱦᱚᱞᱮ ᱠᱷᱟᱱ ᱫᱚ ᱜᱟᱡᱟᱲ ᱠᱷᱚᱡ ᱥᱮ ᱡᱟᱦᱟᱸ ᱠᱷᱚᱡ ᱟᱠᱚ ᱛᱚ ᱚᱸᱰᱮ ᱟᱨᱠᱤ ᱩᱫᱽᱜᱟᱹᱨ ᱜᱚᱨᱚᱢ ᱠᱚ ᱵᱩᱡᱽ ᱮᱫᱟ ᱚᱸᱰᱮ ᱠᱷᱚᱡ ᱠᱚ ᱛᱩᱫᱩᱜ ᱠᱟᱱᱟ ᱛᱟᱦᱮ ᱱᱚᱝᱠᱟ ᱯᱷᱟᱸᱠᱟ ᱥᱮᱫ ᱠᱚ ᱛᱩᱫᱩᱜ ᱠᱟᱱᱟ ᱱᱚᱝᱠᱟ ᱦᱚᱨ ᱰᱟᱦᱟᱨ ᱥᱮ, ᱠᱩᱞᱦᱤ ᱠᱚᱨᱮ ᱢᱮ ᱠᱩᱞᱦᱤ ᱠᱚ ᱚᱱᱟ ᱫᱷᱟᱨᱮ ᱯᱟᱥᱮ ᱠᱚ ᱛᱟᱦᱮᱱ ᱠᱷᱟᱡ ᱫᱚ ᱠᱩᱞᱦᱤ ᱠᱚᱨᱮ ᱠᱚ ᱛᱳᱫᱳᱜ ᱠᱟᱱᱟ ᱟᱨ ᱱᱚᱝᱠᱟ ᱵᱤᱨ ᱜᱟᱡᱟᱲ ᱠᱚᱨᱮ ᱛᱟᱦᱮᱱ ᱠᱷᱟᱱ ᱫᱚ ᱱᱚᱝᱠᱟ ᱨᱳᱰ ᱥᱮᱫ ᱨᱳᱰ ᱥᱮᱫ ᱠᱚ ᱛᱩᱫᱩᱜ ᱠᱟᱱᱟ ᱚᱱᱠᱟ ᱜᱮ ᱧᱟᱢᱚᱜ ᱠᱟᱱ ᱜᱮᱭᱟ ᱠᱚ ᱰᱷᱮᱨ ᱜᱮᱭᱟ ᱵᱮᱥᱤ ᱫᱚ ᱟᱞᱮᱥᱮᱫ ᱫᱚ ᱜᱟᱸᱰᱮᱛ ᱵᱤᱧ ᱠᱚ ᱧᱟᱢᱚᱜ ᱠᱟᱱᱟ ᱦᱟᱸᱜ ᱮᱠᱷᱚᱱ ᱫᱚ ᱟᱨ ᱩᱱᱠᱩ ᱰᱚᱲ ᱠᱚ ᱢᱚᱪᱚ ᱢᱮᱱᱟᱜᱮᱱᱟᱜ ᱠᱚᱮᱭᱟ ᱠᱤᱫᱤᱧ ᱠᱟᱴᱠᱚᱢ ᱢᱩᱪᱚ ᱩᱱᱠᱩ ᱢᱩᱪᱚ ᱠᱚ ᱛᱩᱫᱚᱜ ᱠᱟᱱ ᱜᱮᱭᱟ ᱧᱟᱢᱚᱜ ᱧᱟᱢᱮᱫ ᱠᱚᱜᱮ ᱜᱮᱭᱟᱞᱮ ᱚᱱᱠᱟ ᱜᱮ
ᱟᱞᱮ ᱥᱮᱫᱦᱚᱸ ᱚᱱᱠᱟᱜᱮ ᱫᱚᱢᱮ ᱜᱮᱠᱚ ᱩᱰᱩᱠᱚᱜ ᱠᱟᱱᱟ᱾ ᱱᱚᱣᱟ ᱡᱟᱹᱯᱩᱫ ᱨᱮᱫᱚ ᱞᱟᱹᱭ ᱠᱟᱱᱟ ᱩᱰᱩᱠᱚᱜ ᱜᱮᱭᱟ ᱠᱚ ᱟᱵᱟᱨ᱾ ᱞᱟᱹᱭ ᱜᱟᱱᱚᱜᱼᱟ ᱱᱚᱣᱟ ᱨᱟᱥᱛᱟ ᱨᱮᱦᱚᱸ ᱴᱷᱤᱠ ᱥᱟᱹᱦᱤᱡ ᱟᱹᱛᱩ ᱨᱮᱱᱟᱜ ᱡᱟᱦᱟᱸ ᱰᱟᱦᱟᱨ ᱠᱟᱱᱟ᱾ ᱚᱸᱰᱮ ᱦᱚᱸ ᱵᱤᱱᱟ ᱞᱟᱭᱤᱴ ᱛᱮ ᱫᱚ ᱛᱟᱲᱟᱢ ᱦᱚᱸ ᱟᱹᱰᱤ ᱢᱩᱥᱠᱤᱞ
ᱦᱮᱸ ᱦᱮᱸ ᱵᱚᱛᱚᱨ ᱵᱩᱡᱷᱟᱹᱜ ᱟ ᱥᱮ ᱵᱤᱝ ᱠᱤᱫᱤᱧ ᱛᱫ ᱨᱮᱭᱟᱜ ᱤᱭᱟᱹ ᱦᱮᱱᱟᱜ ᱟᱠᱟᱫᱟ ᱥᱮ᱾
ᱟᱭᱢᱟ ᱦᱚᱸ ᱦᱮᱸ᱾ ᱟᱭᱢᱟ ᱟᱭᱢᱟ ᱦᱚᱲ ᱜᱮᱠᱚ ᱟᱵᱟᱨ ᱠᱚ ᱧᱟᱢ ᱠᱟᱜ ᱠᱚᱣᱟ ᱚᱱᱠᱟ ᱠᱚ᱾ ᱚᱱᱠᱟ ᱨᱟᱥᱛᱟ ᱨᱮᱦᱚᱸ ᱠᱚ ᱛᱟᱨᱟᱜ ᱛᱟᱦᱮᱸ ᱠᱟᱱᱟ ᱠᱚ ᱚᱱᱠᱟ᱾
ᱦᱳᱭ ᱦᱳᱭ ᱟᱹᱞᱤᱧ ᱦᱚᱸ ᱧᱟᱢ ᱵᱟᱲᱟ ᱦᱩᱭ ᱞᱮᱱ ᱜᱮᱭᱟ ᱟᱹᱰᱤ ᱢᱟᱨᱟᱝ ᱱᱩᱭ ᱫᱚ ᱛᱟᱦᱮᱸ ᱞᱮᱱᱟ᱾ ᱚᱸᱰᱮ ᱠᱩᱞᱦᱤ ᱨᱮᱜᱮ ᱦᱳᱭᱥᱮ ᱟᱫᱚ ᱟᱹᱞᱤᱧ ᱦᱚᱸ᱾ ᱠᱟᱹᱴᱤᱡ ᱯᱷᱳᱱ ᱛᱮᱞᱮ ᱨᱚᱯᱚᱲ ᱨᱚᱯᱚᱲ ᱛᱮᱞᱤᱧ ᱪᱟᱞᱟᱜ ᱠᱟᱱᱟ ᱟᱫᱚ ᱫᱤᱭᱮ ᱠᱷᱟᱱ ᱫᱚ᱾ ᱵᱟᱞᱤᱧ ᱞᱚᱠᱠᱷᱚ ᱟᱠᱟᱫᱮ ᱡᱮ ᱟᱞᱤᱧ ᱥᱟᱢᱟᱝ ᱨᱮ ᱢᱮᱱᱟᱭᱫᱮᱭᱟ ᱟᱫᱚ᱾ ᱪᱤᱠᱟᱹ ᱪᱚᱞᱤᱧ ᱞᱳᱠᱷ ᱠᱮᱫ ᱟᱹᱰᱤ ᱢᱟᱨᱟᱝ᱾ ᱵᱤᱧ ᱫᱚ ᱱᱩᱭ ᱫᱚ᱾ ᱚᱝᱠᱟ ᱱᱮᱛᱟᱨ ᱫᱚ ᱞᱟᱭᱤᱴ ᱵᱟᱠᱷᱟᱱ ᱫᱚ᱾ ᱢᱤᱫ ᱡᱟᱸᱜᱟ ᱞᱟᱦᱟ ᱦᱚᱸ ᱵᱟᱭ ᱜᱟᱱᱚᱜ ᱠᱟᱱᱟ᱾
ᱦᱮᱸ ᱵᱤᱱᱟ ᱞᱟᱭᱤᱴ ᱛᱮᱫᱚ᱾
ᱦᱳᱭ ᱦᱳᱭ ᱦᱳᱭ᱾
ᱟᱫᱚ ᱱᱚᱣᱟ ᱵᱟᱨᱥᱤᱧ ᱜᱮᱸᱟᱜ ᱱᱚᱣᱟ ᱡᱟᱹᱯᱩᱫ ᱪᱟᱵᱟ ᱞᱮᱠᱷᱟᱱ ᱜᱮᱸ ᱟᱫᱚ᱾ ᱩᱱᱠᱩ ᱦᱚᱸᱠᱩ ᱪᱟᱞᱟᱣ ᱪᱟᱵᱟ ᱜᱚᱫᱚᱜ ᱟᱫᱚ ᱦᱟᱸᱜ ᱠᱟᱹᱱᱤ ᱡᱟᱦᱟᱸᱞᱮ ᱞᱮᱠᱟ ᱠᱚ ᱩᱰᱩᱠ ᱵᱟᱲᱟᱜ ᱠᱟᱱᱟ ᱫᱚ ᱵᱟᱠᱚ ᱛᱟᱦᱮᱱᱟ᱾
ᱦᱩᱸ ᱦᱩᱸ ᱵᱟᱝ ᱩᱰᱩᱝ ᱫᱚ ᱦᱟᱸᱜ ᱠᱚ ᱩᱰᱩᱠᱚᱜ ᱜᱮᱭᱟ ᱛᱚ ᱱᱮᱛᱟᱨ ᱫᱚ ᱟᱞᱮ ᱥᱮᱫ ᱫᱚᱜ ᱱᱚᱜ ᱠᱤᱪᱷᱩ ᱥᱤᱛᱩᱝ ᱵᱟᱲᱟᱭ ᱠᱟᱜᱟᱭ ᱥᱮ ᱛᱟᱦᱮᱚᱨᱚᱫ ᱠᱚ ᱡᱟᱸᱵᱽᱲᱩ ᱠᱚ ᱩᱰᱩᱠ ᱞᱮᱱᱟ ᱵᱷᱟᱜᱤ ᱜᱮ ᱟᱞᱮ ᱥᱮᱫ ᱫᱚ ᱥᱮᱸᱫᱽᱨᱟ ᱠᱚ ᱪᱟᱞᱟᱜ ᱛᱟᱦᱮᱱᱟ ᱚᱱᱠᱟ ᱫᱟᱲᱟ ᱛᱚᱨᱦᱚᱫ ᱡᱟᱹᱵᱽᱲᱩ ᱟᱹᱞᱤᱧ ᱫᱚ ᱵᱟᱞᱤᱧ ᱛᱟᱦᱮᱸ ᱞᱮᱱᱟ ᱛᱚᱠᱷᱚᱱ ᱛᱚᱠᱷᱚᱱ ᱩᱱ ᱴᱟᱭᱤᱢ ᱨᱮ ᱚᱲᱟᱜ ᱨᱮ ᱛᱚᱠᱷᱚᱱ ᱠᱚ ᱪᱟᱞᱟᱣ ᱞᱮᱫᱟ ᱡᱟᱹᱢᱲᱩ ᱠᱚ ᱜᱚᱡ ᱟᱹᱜᱩ ᱟᱠᱟᱫ ᱠᱚᱣᱟ ᱥᱮ ᱛᱚᱨᱦᱚᱫ ᱵᱚᱱ ᱧᱮᱞ ᱟᱠᱟᱫ ᱠᱚᱣᱟᱮ ᱵᱟᱝ ᱪᱚ?
ᱦᱮᱸ ᱛᱚᱨᱦᱚᱫ ᱫᱩᱧ ᱧᱮᱞ ᱟᱠᱟᱫ ᱠᱚᱣᱟ᱾
ᱦᱳᱭ ᱦᱳᱭ ᱩᱱᱠᱩ ᱠᱟᱠᱲᱟ ᱞᱮᱠᱟ ᱜᱮᱠᱚ ᱛᱟᱦᱮᱱᱟ ᱟᱫᱚ ᱞᱟᱹᱴᱩ ᱜᱮᱭᱟᱠᱚ ᱩᱱᱠᱩ ᱫᱚ ᱢᱟᱨᱟᱝ ᱢᱟᱨᱟᱝ᱾
ᱦᱮᱸ᱾
ᱦᱳᱭ ᱥᱮ ᱩᱱᱠᱩ ᱜᱮ ᱛᱚᱨᱦᱚᱫ ᱩᱝᱠᱚ ᱜᱚᱡ ᱟᱹᱜᱩ ᱵᱟᱲᱟ ᱟᱠᱟᱫ ᱠᱚᱣᱟ ᱜᱚᱡ ᱟᱹᱜᱩ ᱞᱮᱫ ᱠᱚᱣᱟ ᱦᱚᱞᱟ ᱢᱟᱸᱫᱷᱮ ᱠᱚ ᱜᱚᱡ ᱞᱮᱫ ᱠᱚᱣᱟ᱾ ᱵᱷᱟᱜᱤ ᱜᱮ ᱚᱱᱠᱟ ᱥᱤᱵᱮᱞ ᱠᱟᱱ ᱛᱟᱦᱮᱱᱟ ᱡᱤᱞ ᱠᱚᱫᱚ ᱡᱚᱢ ᱵᱟᱲᱟ ᱟᱠᱟᱫ ᱪᱚ ᱵᱟᱝ ᱪᱚ?
ᱵᱟᱝᱜᱮ ᱤᱧ ᱫᱚ ᱞᱟᱹᱭ ᱜᱚᱜᱼᱟ ᱡᱮᱞ ᱠᱚᱫᱚ ᱦᱟᱱᱟᱜ ᱩᱱᱟᱹᱜ ᱵᱟᱹᱲᱛᱤ ᱫᱚ ᱵᱟᱝ ᱤᱧ ᱡᱚᱢ ᱜᱮᱭᱟ᱾
ᱟᱪᱪᱷᱟ ᱟᱪᱪᱷᱟ᱾
ᱥᱩᱫᱷᱩ ᱱᱚᱣᱟ ᱥᱤᱢ ᱡᱤᱞ ᱜᱮ ᱦᱟᱜ ᱠᱟᱱ ᱢᱤᱫᱤᱥ ᱢᱤᱫ ᱯᱤᱥ ᱠᱷᱚᱱ ᱵᱟᱨ ᱯᱤᱥ ᱚᱱᱟ ᱠᱷᱚᱱ ᱵᱟᱹᱲᱛᱤ ᱫᱚ ᱟᱫᱚ ᱵᱟᱝᱜᱮ ᱟᱨ᱾ ᱮᱴᱟᱜ ᱡᱮᱞ ᱫᱚ᱾ ᱟᱞᱮ ᱥᱮᱫ ᱫᱚᱠᱚ ᱡᱚᱢ ᱜᱮᱭᱟ ᱟᱞᱮ ᱚᱲᱟᱜ ᱨᱮᱱ ᱦᱚᱲ ᱦᱚᱸᱠᱚ ᱡᱚᱢ ᱜᱮᱭᱟ ᱟ ᱟᱹᱛᱩ ᱨᱮᱦᱚᱸ ᱠᱚ ᱮᱢᱚᱜ ᱜᱮᱭᱟ᱾ ᱡᱟᱦᱟᱸ ᱞᱮᱠᱟ ᱵᱟᱹᱧ ᱞᱟᱹᱭ ᱠᱮᱫᱟ ᱱᱚᱝᱠᱟ ᱥᱮᱸᱫᱽᱨᱟ ᱠᱟᱛᱮᱫ ᱠᱚ ᱟᱹᱜᱩ ᱠᱮᱫ ᱠᱚᱣᱟ ᱠᱤᱝᱵᱟ᱾ ᱡᱟᱦᱟᱸᱭ ᱠᱚᱵᱚᱱ ᱧᱮᱞᱮ ᱠᱟᱱᱟ ᱡᱮ ᱩᱰᱩᱝ ᱠᱟᱱᱟᱭ ᱛᱚᱣᱚ ᱠᱷᱚᱱ ᱮᱦᱚᱵ ᱠᱟᱛᱮ᱾ ᱱᱚᱣᱟ ᱩᱱᱤ ᱦᱚᱸ ᱦᱟᱸᱠᱟᱱ ᱩᱰᱩᱝ ᱢᱟᱱᱮᱜᱮ ᱜᱚᱡᱮ ᱢᱮ᱾ ᱟᱫᱚ ᱦᱟᱸᱜ ᱠᱷᱟᱱ ᱟᱛᱩ ᱦᱚᱲ ᱢᱤᱞᱮ ᱠᱚ ᱡᱚᱢ ᱠᱚᱜᱮᱭᱟ ᱤᱧ ᱫᱚ ᱦᱟᱸᱜ᱾ ᱠᱟᱱ ᱵᱟᱹᱤᱱ ᱡᱚᱢ ᱠᱮᱭᱟ ᱟᱹᱵᱤᱱ ᱫᱚᱵᱤᱱ ᱡᱚᱢ ᱠᱮᱫᱭᱟ ᱥᱮ ᱪᱮᱫ?
ᱦᱳᱭ᱾
ᱚᱱᱟ ᱟᱵᱤᱱ ᱫᱚᱵᱤᱱ ᱡᱚᱢ ᱠᱚᱜᱮᱭᱟ ᱱᱚᱣᱟ ᱞᱮᱭ ᱜᱟᱱᱚᱜᱼᱟ ᱥᱟᱱᱟᱢ ᱞᱮᱠᱟᱱᱟᱜ ᱡᱮᱞ ᱜᱮᱵᱮᱢ ᱡᱚᱢ ᱜᱮᱭᱟ
ᱦᱳᱭ ᱦᱳᱭ ᱥᱟᱱᱟᱢ ᱞᱮᱠᱟᱱᱟᱜ ᱡᱮᱞ ᱦᱟᱸᱜ ᱞᱤᱧ ᱡᱚᱢ ᱜᱤᱭᱟ ᱟᱞᱤᱧ ᱫᱚ ᱚᱝᱠᱟ ᱫᱚ ᱵᱟᱪᱷᱟᱣ ᱫᱚ ᱦᱟᱸᱜ ᱵᱟᱹᱱᱩᱜ ᱛᱟᱹᱞᱤᱧᱟ᱾
ᱟᱪᱪᱷᱟ
ᱦᱳᱭ ᱟᱫᱚ ᱵᱤᱨ ᱫᱤᱥᱚᱢ ᱦᱚᱲ ᱫᱚ ᱟᱞᱮ ᱥᱮ ᱥᱮ ᱟᱫᱚ ᱱᱚᱝᱠᱟ ᱫᱚ ᱵᱟᱹᱱᱩᱜᱼᱟ ᱡᱮ ᱡᱟᱦᱟᱱ ᱠᱚ ᱥᱟᱱᱛᱟᱲ ᱠᱚ ᱦᱟᱯᱲᱟᱢ ᱠᱚ ᱦᱟᱱᱮ ᱡᱟᱦᱟᱸ ᱟᱹᱰᱤ ᱯᱤᱞᱪᱩ ᱦᱟᱲᱟᱢ ᱯᱤᱞᱪᱩ ᱵᱩᱲᱦᱤ ᱠᱚ ᱡᱚᱢ ᱟᱹᱜᱩ ᱠᱟᱜ ᱠᱚᱫᱚ ᱚᱱᱟ ᱠᱚ ᱡᱤᱱᱤᱥ ᱫᱚ ᱡᱚᱢ ᱟᱹᱜᱩᱭ ᱜᱮᱭᱟ ᱱᱮᱛᱟᱨ ᱫᱚ ᱡᱚᱵ ᱟᱹᱜᱩᱭ ᱜᱮᱭᱟᱞᱮ ᱟᱞᱮ ᱱᱚᱸᱛᱮ ᱫᱚ
ᱟᱪᱪᱷᱟ